ᱢᱟ ᱡᱚᱦᱟᱨ ᱡᱚᱦᱟᱨ ᱜᱮ ᱡᱚᱦᱟᱨ ᱜᱮ
ᱦᱳᱭ ᱜᱚᱝᱠᱮ ᱚᱠᱟᱞᱮᱠᱟ ᱢᱮᱱᱟᱜ ᱠᱟᱜ ᱵᱤᱱᱟ? ᱟᱨ ᱜᱷᱟᱨᱚᱸᱡᱽ ᱨᱮᱱ ᱦᱚᱲ ᱦᱚᱸ ᱚᱠᱟᱞᱮᱠᱟ ᱢᱮᱱᱟᱜ ᱠᱟᱜ ᱠᱚᱣᱟ?
ᱦᱳᱭ ᱜᱚᱝᱠᱮ ᱱᱟᱯᱟᱭ ᱫᱷᱟᱨᱟ ᱜᱮ ᱱᱟᱸᱜ ᱢᱮᱱᱟᱜ ᱠᱟᱜ ᱞᱤᱧᱟᱹ ᱟᱨ ᱚᱲᱟᱜ ᱨᱤᱱ ᱡᱮᱛᱮ ᱜᱷᱟᱨᱚᱸᱡᱽ ᱨᱮᱱ ᱦᱚᱲ ᱠᱚᱦᱚᱸ ᱱᱟᱯᱟᱭ ᱜᱮ ᱢᱮᱱᱟᱜ ᱠᱟᱫ ᱞᱮᱭᱟ᱾ ᱟᱻᱢᱟᱥᱮ ᱟᱯᱮ ᱦᱚᱸ ᱪᱮᱫ ᱞᱮᱠᱟ ᱢᱮᱱᱟᱜ ᱯᱮ ᱛᱟᱵᱚᱱᱟ?
ᱦᱮᱸ ᱜᱚᱝᱠᱮ ᱱᱟᱯᱟᱭ ᱜᱮ ᱢᱮᱱᱟᱜ ᱠᱟᱫ ᱞᱮᱭᱟ ᱟᱞᱮ ᱦᱚᱸ ᱜᱷᱟᱨᱚᱸᱡᱽ ᱨᱮᱱ ᱦᱚᱲ ᱦᱚᱸ ᱱᱟᱯᱟᱭ ᱜᱮ ᱢᱮᱱᱟᱜ ᱠᱟᱜ ᱠᱚᱣᱟ ᱟᱨ ᱦᱚᱸᱜ-ᱚᱭ ᱱᱚᱝᱠᱟ ᱪᱟᱸᱫᱳ ᱵᱚᱸᱜᱟ ᱛᱷᱩᱢ ᱟᱨ ᱫᱟᱲᱮᱛᱮ ᱡᱮᱢᱚᱱ ᱱᱟᱯᱟᱭ ᱜᱮᱞᱮ ᱛᱟᱦᱮᱱ ᱢᱟ ᱟᱨ ᱟᱵᱚ ᱥᱟᱱᱛᱟᱲ ᱡᱟᱹᱛᱤ ᱨᱮᱱ ᱡᱟᱦᱟᱸ ᱛᱤᱱᱟᱹᱜ ᱦᱚᱲ ᱜᱮ ᱢᱮᱱᱟᱜ ᱠᱚ ᱩᱱᱠᱩ ᱦᱚᱸ ᱱᱟᱯᱟᱭ ᱜᱮ ᱫᱚᱦᱚ ᱠᱚ ᱢᱟᱭ ᱵᱟᱲᱮ
ᱦᱳᱭ ᱦᱳᱭ ᱦᱳᱭ ᱦᱳᱭ ᱦᱳᱭ ᱦᱳᱭ ᱡᱮᱛᱮ ᱜᱮ ᱱᱟᱯᱟᱭ ᱨᱮᱵᱚᱱ ᱛᱟᱦᱮᱱ ᱢᱟ᱾ ᱟᱨ ᱥᱩᱞᱩᱠ ᱟᱸ ᱛᱟᱦᱮᱱ ᱢᱟᱵᱚ ᱡᱚᱛᱚ ᱚᱲᱟᱜ ᱨᱮᱜᱮ ᱥᱩᱞᱩᱠ ᱛᱟᱦᱮᱱ ᱢᱟᱠᱚ ᱟᱨ ᱱᱟᱯᱟᱭ ᱜᱮᱵᱚ ᱛᱟᱦᱮᱱ ᱠᱚᱜ ᱢᱟ ᱦᱳᱭ
ᱟᱫᱚ ᱦᱳᱭ ᱜᱚᱝᱠᱮ ᱠᱩᱠᱞᱤ ᱟᱵᱤᱱ ᱴᱷᱮᱱ ᱤᱧ ᱫᱚᱦᱚᱭᱮᱜ-ᱟ ᱡᱮ ᱱᱚᱜᱼᱚᱭ ᱟᱵᱚ ᱵᱚᱱ ᱧᱮᱞ ᱠᱟᱜ-ᱟ ᱟᱵᱚ ᱨᱮᱱ ᱜᱚᱲᱚᱢ ᱦᱟᱲᱟᱢ ᱜᱚᱲᱚᱢ ᱟᱭᱳ ᱛᱟᱠᱚ ᱴᱷᱮᱱ ᱠᱷᱚᱱᱟᱜ ᱵᱚᱱ ᱧᱮᱞ ᱠᱟᱜ ᱠᱚᱣᱟ ᱡᱮ ᱩᱱᱠᱩ ᱥᱤᱸᱜᱟᱹᱲ ᱵᱮᱲᱟ ᱠᱷᱟᱱ ᱜᱮ ᱟᱠᱚᱨᱮᱱ ᱜᱚᱲᱚᱢ ᱠᱚᱲᱟ ᱜᱚᱲᱚᱢ ᱠᱩᱲᱤ ᱠᱚ ᱢᱤᱫ ᱴᱷᱮᱱ ᱠᱚ ᱫᱩᱲᱩᱵ ᱡᱟᱣᱨᱟ ᱠᱚᱣᱟ ᱟᱨ ᱚᱱᱠᱟᱱᱟᱜ ᱠᱩᱫᱩᱢ ᱠᱚᱠᱚ ᱞᱟᱹᱭᱟ ᱚᱠᱚ ᱛᱟᱦᱮᱸᱱ ᱱᱚᱜᱼᱚᱭ ᱱᱮᱛᱟᱨ ᱝᱠᱟᱱᱟᱜ ᱠᱩᱫᱩᱢ ᱠᱚᱵᱤᱱ ᱧᱮᱞ ᱧᱟᱢᱮᱫ-ᱟ ᱡᱮ ᱚᱱᱠᱟᱱᱟᱜ ᱠᱩᱫᱩᱢ ᱠᱚ ᱠᱟᱛᱷᱟ ᱠᱚ ᱞᱟᱭᱟ ᱚᱠᱚ ᱠᱚᱱᱟ ᱟᱠᱚᱨᱮᱱ ᱜᱚᱲᱚᱢ ᱠᱚᱲᱟ ᱠᱩᱲᱤ ᱱᱚᱣᱟ ᱤᱫᱤ ᱠᱟᱛᱮᱫ ᱟᱹᱵᱤᱱ ᱛᱤᱱᱟᱹᱜ ᱴᱟᱜ ᱪᱮᱫ ᱵᱤᱱ ᱵᱟᱲᱟᱭᱟ ᱢᱟᱥᱮ ᱞᱟᱹᱭ ᱵᱤᱱ ᱥᱮ
ᱦᱳᱭ ᱱᱚᱣᱟ ᱦᱚᱸ ᱟᱹᱰᱤ ᱢᱟᱨᱟᱝ ᱮᱸ ᱠᱟᱛᱷᱟ ᱠᱟᱱ ᱛᱟᱞᱟᱝᱟ ᱠᱩᱠᱞᱤ ᱠᱟᱱᱟ᱾ ᱯᱟᱹᱦᱤᱞ ᱨᱮᱱ ᱜᱚᱲᱚᱢ ᱦᱟᱲᱟᱢ ᱜᱚᱲᱚᱢ ᱵᱩᱲᱦᱤ ᱠᱚᱫᱚ ᱜᱚᱲᱚᱢ ᱵᱟᱵᱟ ᱜᱚᱲᱚᱢ ᱟᱭᱳ ᱠᱚᱫᱚ ᱟᱠᱚ ᱨᱮᱱ ᱜᱚᱲᱚᱢ ᱠᱚᱲᱟ ᱜᱚᱲᱚᱢ ᱠᱩᱲᱤ ᱠᱚᱫᱚ ᱟᱹᱭᱩᱵ ᱵᱮᱲᱟ ᱠᱚ ᱦᱚᱦᱚ ᱥᱩᱨ ᱠᱚᱛᱮ ᱦᱚᱵᱚᱨ ᱠᱟᱠᱚᱣᱟ ᱠᱚ, ᱵᱟᱝᱠᱷᱟᱱ ᱠᱚ ᱦᱟᱵᱩᱫ ᱠᱟᱠᱚᱣᱟ᱾ ᱟᱨ ᱱᱟᱱᱟ ᱦᱩᱱᱟᱹᱨ ᱜᱤᱫᱨᱟᱹ ᱵᱟᱹᱣᱞᱤ ᱠᱩᱫᱩᱢ, ᱠᱟᱹᱦᱟᱱᱤ ᱱᱚᱝᱠᱟ ᱠᱚ ᱢᱮᱱᱟᱠᱚ ᱛᱟᱦᱮᱸᱫ ᱜᱤᱫᱽᱨᱟᱹ᱾ ᱟᱫᱚ ᱚᱱᱟ ᱫᱚ ᱟᱹᱰᱤ ᱢᱤᱫ ᱞᱮᱠᱟ ᱛᱮ ᱫᱚ ᱟᱹᱰᱤ ᱱᱟᱯᱟᱭ ᱩᱭᱦᱟᱹᱨ ᱜᱮ ᱠᱟᱱ ᱛᱟᱦᱮᱸ ᱠᱟᱱ ᱛᱟᱠᱚᱣᱟ᱾ ᱟᱫᱚ ᱱᱟᱦᱟᱜ ᱫᱚ ᱚᱱᱠᱟ ᱟᱫᱚ ᱵᱟᱝ ᱧᱮᱞᱚᱜᱚᱜ ᱠᱟᱱᱟ ᱟᱨ ᱵᱟᱝ ᱧᱮᱞᱚᱜᱚᱜ ᱠᱟᱱ ᱠᱷᱟᱹᱛᱤᱨ ᱛᱮ ᱟᱵᱚ ᱨᱮᱱ ᱜᱤᱫᱽᱨᱟᱹ ᱠᱚᱣᱟᱜ ᱮ ᱢᱟᱱᱮ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱠᱚᱣᱟᱜ ᱩᱭᱦᱟᱹᱨ, ᱚᱱᱟ ᱠᱷᱟᱹᱛᱤᱨ ᱱᱤᱛᱚᱜ ᱫᱚ ᱩᱱᱟᱹᱜ ᱪᱮᱦᱮᱨᱟ ᱡᱟᱦᱟᱱ ᱡᱤᱱᱤᱥ ᱵᱟᱠᱚ ᱩᱭᱦᱟᱹᱨ ᱫᱚᱦᱚ ᱫᱟᱲᱮᱭᱟᱜ ᱠᱟᱱᱟ ᱥᱮ ᱟᱠᱚᱣᱟᱜ ᱛᱟᱝ ᱢᱟᱱᱮ ᱟᱵᱚᱣᱟᱜ ᱡᱮ ᱱᱚᱜᱚᱭ ᱵᱩᱫ ᱵᱩᱸᱫᱷᱤ ᱢᱮᱱᱟᱜ ᱫᱚ ᱡᱟᱦᱟᱸ ᱦᱟᱛᱟᱝ, ᱱᱚᱣᱟ ᱩᱱᱟᱹᱜ ᱪᱮᱦᱮᱨᱟ ᱵᱟᱭ ᱠᱟᱹᱢᱤᱭᱮᱫ ᱛᱟᱠᱚᱣᱟ᱾ ᱢᱮᱱ ᱫᱚ ᱱᱤᱭᱟᱹ ᱢᱮᱱ ᱥᱟᱱᱟᱭᱮᱫ ᱞᱤᱧᱟᱹ ᱚᱱᱟ ᱠᱟᱹᱦᱟᱱᱤ ᱠᱚ, ᱠᱩᱫᱩᱢ ᱠᱚ, ᱠᱚ ᱟᱸᱡᱚᱢᱟᱠᱚ ᱠᱷᱟᱱ ᱟᱹᱰᱤ ᱪᱮᱦᱮᱨᱟ ᱠᱚ ᱵᱩᱡᱷᱟᱹᱣᱟ, ᱜᱤᱫᱽᱨᱟᱹ ᱦᱚᱸ ᱟᱹᱰᱤ ᱨᱟᱹᱥᱠᱟᱹ ᱠᱚ ᱵᱩᱡᱷᱟᱹᱣᱟ ᱟᱨ ᱠᱚ ᱫᱷᱮᱭᱟᱱ ᱠᱚ ᱫᱚᱦᱚᱭᱟ ᱡᱮ ᱜᱚᱲᱚᱢ ᱵᱩᱰᱦᱤ ᱪᱮᱫ ᱮ ᱞᱟᱹᱭ ᱠᱟᱱᱟ ᱫᱮᱠᱷᱤ ᱥᱮ ᱱᱚᱣᱟᱣᱟᱭ ᱠᱩᱞᱤ ᱠᱤᱫᱤᱧᱟ, ᱱᱚᱣᱟ ᱨᱮᱱᱟᱜ ᱤᱧ ᱛᱮᱞᱟ ᱞᱟᱹᱭ ᱦᱩᱭᱩᱜ ᱛᱤᱧᱟᱹ᱾ ᱢᱟᱱᱮ ᱟᱡ ᱟᱡᱛᱮ ᱩᱱᱤ ᱜᱤᱫᱽᱨᱟᱹ ᱟᱭᱟᱜ ᱵᱩᱫᱷᱤ ᱡᱳᱨ ᱛᱮ ᱟᱡ ᱮ ᱠᱷᱚᱸᱫᱨᱚᱸᱱ-ᱟ᱾ ᱡᱮ ᱱᱚᱣᱟ ᱠᱩᱫᱩᱢ ᱫᱚ ᱪᱮᱫ ᱦᱩᱭ ᱫᱟᱲᱮᱭᱟᱜ-ᱟ? ᱟ ᱡᱩᱫᱤ ᱵᱟᱭ ᱞᱟᱹᱭ ᱫᱟᱲᱮᱭᱟᱜᱼᱟ, ᱛᱟᱦᱚᱞᱮ ᱟᱡ ᱜᱚᱲᱚᱢ ᱵᱩᱰᱷᱤ ᱠᱩᱞᱤᱭᱮᱟᱭ ᱢᱟ ᱜᱚᱲᱚᱢ ᱵᱩᱰᱷᱤ ᱞᱟᱹᱭᱟᱹᱧ ᱢᱮᱥᱮ ᱱᱚᱣᱟ ᱫᱚ ᱪᱮᱫᱟᱜ ᱱᱚᱝᱠᱟ ᱦᱩᱭ ᱠᱟᱱᱟ ᱢᱮᱱᱛᱮ᱾ ᱟᱫᱚ ᱱᱚᱣᱟ ᱫᱚ ᱮ ᱟᱠᱚᱣᱟᱜ ᱵᱩᱸᱫᱷᱤ ᱨᱮᱱᱟᱜ ᱩᱛᱱᱟᱹᱣ ᱞᱟᱹᱜᱤᱫ ᱱᱚᱣᱟ ᱠᱚᱫᱚ ᱢᱤᱫᱴᱟᱝ ᱚᱱᱠᱟᱱᱟᱝ ᱩᱭᱦᱟᱹᱨ ᱠᱟᱛᱮᱫ ᱠᱚ ᱱᱚᱣᱟ ᱠᱚᱫᱚ ᱠᱚ ᱢᱮᱱ ᱛᱟᱦᱮᱸᱫ ᱩᱱ ᱫᱚ ᱟᱨᱠᱤ
ᱦᱳᱭ ᱜᱚᱝᱠᱮ ᱥᱟᱹᱨᱤ ᱜᱮ ᱱᱟᱯᱟᱭ ᱫᱟᱢᱟᱱ ᱠᱟᱛᱷᱟ ᱜᱮᱵᱮᱱ ᱞᱟᱹᱭ ᱟᱸᱡᱚᱢᱟᱫ ᱞᱤᱧᱟᱹ ᱡᱮ ᱟᱵᱚ ᱨᱮᱱ ᱜᱚᱲᱚᱢ ᱦᱟᱲᱟᱢ ᱜᱚᱲᱚᱢ ᱟᱭᱳ ᱠᱚᱠᱚ ᱛᱟᱦᱮᱸ ᱠᱟᱱ ᱛᱟᱦᱮᱸᱫ᱾ ᱩᱱᱠᱩ ᱡᱮ ᱱᱚᱜᱼᱚᱭ ᱢᱤᱫᱴᱟᱱ ᱜᱤᱫᱽᱨᱟᱹ ᱠᱚ ᱦᱚᱦᱚ ᱡᱟᱣᱨᱟ ᱠᱚ ᱛᱟᱦᱮᱸᱫ ᱟᱨ ᱜᱤᱫᱽᱨᱟᱹ ᱦᱚᱸ ᱨᱟᱹᱥᱠᱟᱹ ᱠᱚ ᱵᱩᱡᱷᱟᱹᱣ ᱛᱟᱦᱮᱸᱫ ᱡᱮ ᱤᱧ ᱜᱚᱲᱚᱢ ᱟᱭᱳ ᱥᱮ ᱤᱧ ᱜᱚᱲᱚᱢ ᱵᱟᱵᱟ ᱦᱮᱡ ᱟᱠᱟᱱᱟ ᱱᱤᱛᱚᱜ ᱥᱤᱸᱜᱟᱹᱲ ᱵᱮᱲᱟ ᱦᱮᱡ ᱠᱟᱛᱮᱱ ᱫᱩᱲᱩᱵ ᱡᱟᱣᱨᱟ ᱟᱠᱟᱱᱟ ᱞᱮ ᱢᱤᱫᱴᱷᱮᱱ ᱪᱮᱫ ᱪᱚ ᱦᱟᱸᱜ ᱞᱟᱹᱭᱟᱹᱧᱟ? ᱚᱱᱟ ᱟᱸᱡᱚᱢ ᱞᱟᱹᱜᱤᱫ ᱟᱡᱟᱜ ᱦᱚᱸ ᱢᱤᱫᱴᱟᱝ ᱢᱚᱱᱮ ᱫᱚ ᱫᱟᱹᱲ ᱛᱟᱭᱟ ᱪᱮᱛᱟᱱ ᱢᱤᱫᱴᱟᱝ ᱢᱚᱬᱮ ᱫᱟᱹᱲ ᱛᱟᱭᱟ ᱤᱧ ᱪᱮᱫ ᱤᱧ ᱞᱟᱹᱭ ᱫᱟᱲᱮᱭᱟᱜᱼᱟ, ᱜᱚᱲᱚᱢ ᱟᱭᱳᱼᱟ᱾ ᱜᱚᱲᱚᱢ ᱟᱭᱩᱣᱟᱜ ᱡᱟᱦᱟᱸ ᱠᱩᱫᱩᱢᱮ ᱞᱟᱹᱭ ᱠᱮᱜᱼᱟ, ᱡᱩᱫᱤ ᱞᱟᱹᱭ ᱟᱞᱮᱭᱟ ᱚᱱᱟ ᱡᱩᱫᱤ ᱞᱟᱹᱭ ᱞᱟᱹᱭ ᱞᱟᱹᱭ ᱯᱩᱨᱟᱹᱣ ᱠᱮᱫᱟᱭ ᱛᱟᱦᱚᱞᱮ ᱟᱡ ᱫᱚ ᱟᱹᱰᱤ ᱨᱟᱹᱥᱠᱟᱹ ᱦᱚᱸ ᱟᱹᱰᱤ ᱨᱟᱹᱥᱠᱟᱹᱭ ᱵᱩᱡᱷᱟᱹᱣᱼᱟᱺ ᱢᱚᱱᱮ ᱨᱮ ᱨᱟᱹᱥᱠᱟᱹ ᱥᱟᱨᱥᱟᱣ ᱟᱭᱟ ᱟᱨ ᱢᱚᱱᱮ ᱦᱚᱸ ᱨᱟᱹᱥ ᱵᱩᱡᱷᱟᱹᱣ ᱛᱟᱭ ᱤᱧ ᱡᱤᱛᱠᱟ. ᱨᱚᱜ ᱟ. ᱤᱧ ᱜᱚᱲᱚᱢ ᱟᱭᱳ ᱡᱟᱦᱟᱸᱭ ᱠᱩᱫᱩᱢᱮ ᱞᱟᱹᱭ ᱭᱟᱫᱤᱧ ᱛᱟᱦᱮᱸ, ᱚᱱᱟ ᱫᱟᱲᱮᱭᱟᱫᱟ ᱱᱚᱜ ᱟᱨ ᱱᱚᱰᱮ ᱵᱚᱱ ᱞᱟᱹᱭ ᱫᱟᱲᱮᱭᱟᱜ ᱚᱱᱟ ᱫᱚ ᱢᱤᱫᱴᱟᱝ ᱟᱭᱟᱜ ᱢᱚᱱᱮ ᱨᱮᱱᱟᱜ ᱡᱟᱦᱟᱸ ᱠᱷᱚᱸᱫᱽᱨᱚᱸᱚᱱ ᱫᱟᱲᱮ ᱛᱟᱦᱮᱱ ᱛᱟᱭᱟ, ᱚᱱᱟ ᱦᱚᱸ ᱠᱷᱚᱸᱫᱽᱨᱚᱱᱚᱜᱼ ᱟᱭ ᱡᱮ ᱤᱧᱟᱹᱜ ᱵᱩᱫᱽᱫᱷᱤ ᱫᱟᱲᱮᱭᱟᱹ ᱞᱟᱥᱮᱨ ᱜᱮᱛᱤᱧᱟ ᱢᱮᱱᱛᱮ ᱟᱭᱟᱜ ᱢᱚᱱᱮ ᱢᱚᱱᱮᱛᱮ ᱱᱚᱣᱟ ᱠᱟᱛᱷᱟ ᱫᱚ ᱩᱭᱦᱟᱹᱨᱟᱭ᱾
ᱦᱳᱭ
ᱟᱡ ᱨᱮᱱ ᱦᱩᱰᱤᱧ ᱦᱩᱰᱤᱧ ᱡᱟᱦᱟᱸ ᱛᱤᱱᱟᱹᱝ ᱟᱹᱛᱩ ᱴᱚᱞᱟ ᱠᱚᱨᱮᱱ ᱡᱟᱦᱟᱸᱭ ᱜᱤᱫᱽᱨᱟᱹ ᱠᱚ ᱢᱮᱱᱟᱜ ᱠᱟᱫ ᱠᱚᱣᱟ ᱩᱱᱠᱩᱭ ᱞᱟᱹᱭ ᱟᱠᱚᱣᱟ ᱡᱮ ᱤᱧ ᱜᱚᱲᱚᱢ ᱟᱭᱳ ᱥᱮ ᱱᱚᱼ ᱱᱚᱝᱠᱟᱱᱟᱜ ᱠᱩᱫᱩᱢ ᱤᱫᱤᱭᱟᱫᱤᱧᱟᱹ ᱥᱮ ᱤᱧ ᱜᱚᱲᱚᱢ ᱵᱟᱵᱟ ᱚᱱᱟᱚᱱ ᱠᱷᱱᱟᱜ ᱠᱩᱫᱩᱢᱤᱫ ᱛᱤᱧ ᱟᱹᱰᱤ ᱪᱮᱦᱨᱟᱧ ᱵᱩᱡᱷᱟᱹᱣ ᱠᱮᱫᱼᱟ᱾ ᱩᱱᱤ ᱜᱤᱫᱽᱨᱟᱹ ᱦᱚᱸ ᱟᱡ ᱩᱱᱤ ᱜᱤᱫᱽᱨᱟᱹ ᱦᱚᱸ ᱟᱡ ᱴᱷᱮᱱᱮ ᱪᱟᱞᱟᱜ ᱛᱟᱭ ᱩᱱᱤ ᱟᱭ ᱜᱚᱲᱚᱢ ᱵᱟᱵᱟ ᱴᱷᱮᱱᱮᱧ ᱞᱟᱹᱭᱟ ᱢᱟᱥᱮ ᱜᱚᱲᱚᱢᱵᱟ ᱤᱧ ᱦᱚᱸ ᱫᱤᱭᱤᱭᱟᱹᱧ ᱢᱮ ᱩᱱᱤ ᱫᱚ ᱱᱚᱜᱼᱚ ᱱᱚᱝᱠᱟ ᱠᱚ ᱞᱟᱹᱭᱟᱫᱮᱭᱟ ᱤᱧ ᱦᱚᱸ ᱞᱟᱹᱭᱟᱹᱧ ᱢᱮ ᱱᱚᱝᱠᱟ ᱟᱸᱡᱚᱢ ᱥᱟᱱᱟᱧ ᱠᱟᱱᱟ ᱱᱚᱜᱼᱚ ᱱᱚ ᱜᱴᱟᱜ ᱨᱟᱹᱥ ᱠᱟ. ᱥᱟᱨᱥᱟᱜᱼᱟ ᱜᱤᱫᱽᱨᱟᱹ ᱦᱚᱸᱢ ᱱᱤᱛᱚᱜ ᱵᱟᱝ ᱚᱱᱟ ᱥᱤᱠᱷᱱᱟᱹᱛ ᱠᱚ ᱧᱟᱢᱟ ᱱᱚᱜᱼᱱᱟ ᱞᱟᱹᱭ ᱜᱟᱱᱚᱜᱼᱟ ᱡᱮ ᱱᱚᱜ ᱚᱱᱟ ᱜᱮ ᱟᱵᱚᱣᱟᱜ ᱫᱚ ᱯᱩᱭᱞᱩ ᱥᱤᱠᱷᱱᱟᱹᱛ ᱫᱚ ᱛᱟᱦᱮᱸ ᱠᱟᱱ ᱛᱟᱦᱮᱸᱫ᱾ ᱢᱚᱱᱮᱭᱟ᱾
ᱦᱳᱭ ᱦᱳᱭ ᱦᱳᱭ᱾ ᱮᱠᱟᱞ ᱜᱮ
ᱦᱳᱭ ᱜᱚᱝᱠᱮ ᱜᱮ ᱱᱚᱣᱟ ᱦᱚᱸ ᱵᱷᱟᱹᱜᱤ ᱪᱮᱦᱨᱟ ᱵᱤᱱ ᱞᱟᱹᱭ ᱟᱸᱡᱚᱢᱟᱫ ᱞᱤᱧᱟᱹ ᱱᱤᱛᱚᱜ ᱟᱨᱚ ᱜᱚᱝᱠᱮ ᱱᱚᱜᱼᱚᱭ ᱟᱵᱚᱵᱚᱱ ᱧᱮᱞᱮᱜᱼᱟ ᱱᱚᱜ ᱚᱚᱭ ᱥᱤᱸᱜᱟᱹᱲ ᱵᱮᱲᱟ ᱨᱮᱱᱟᱜ ᱡᱟᱦᱟᱸ ᱫᱩᱲᱩᱵ ᱚᱱᱟ ᱫᱩᱲᱩᱵ ᱫᱩᱲᱩᱵ ᱡᱮ ᱛᱟᱦᱮᱸ ᱠᱟᱱ ᱫᱚ ᱚᱱᱟ ᱫᱩᱲᱩᱵ ᱨᱮ ᱟᱵᱚ ᱟᱸᱻ ᱢᱤᱫᱴᱟᱝ ᱪᱮᱫ ᱵᱤᱱ ᱧᱮᱞ ᱧᱟᱢᱟ ᱡᱩᱢᱤᱫ ᱱᱟᱜ ᱡᱟᱦᱟᱸ ᱦᱤᱡᱩᱜ ᱠᱟᱱᱟ ᱜᱷᱟᱨᱚᱸᱡᱽ ᱨᱮᱱᱟᱜ ᱢᱤᱫᱴᱟᱝ ᱡᱩᱢᱤᱫ ᱨᱮᱱᱟᱜ ᱦᱤᱡᱩᱜᱚᱜ ᱠᱟᱱ ᱛᱟᱦᱮᱸᱱ ᱥᱮ ᱵᱟᱝ ᱟᱵᱤᱱ ᱪᱮᱫ ᱵᱤᱱ ᱢᱚᱱᱭᱟ ᱱᱟᱦᱟᱜ ᱵᱤᱱ ᱧᱮᱞ ᱧᱟᱢᱮᱫᱼᱟ ᱥᱮ ᱵᱟᱝ?
ᱦᱳᱭ ᱱᱚᱜᱼᱚᱭ ᱡᱮ ᱥᱤᱸᱜᱟᱹᱲ ᱵᱮᱲᱟ ᱫᱩᱲᱩᱵ ᱛᱟᱦᱮᱸ ᱠᱟᱱᱟ ᱟᱸᱻ ᱢᱟᱲᱟᱝ ᱧᱚᱜ ᱫᱚ ᱯᱟᱹᱦᱤᱞ ᱧᱚᱜ ᱫᱚ ᱱᱚᱣᱟ ᱫᱚ ᱟᱵᱚ ᱩᱸᱻ ᱥᱟᱶᱛᱟ ᱨᱮ ᱥᱟᱶ ᱥᱟᱶᱛᱮ ᱛᱟᱦᱮᱱᱟᱱ ᱦᱚᱲ ᱠᱚ ᱣᱟᱜ ᱡᱩᱢᱤᱫ ᱛᱮᱫ ᱜᱮ ᱡᱟᱭ ᱛᱮᱫ ᱜᱮ ᱦᱟᱸᱜ ᱥᱟᱶᱛᱟ ᱫᱚ ᱠᱟᱱᱟ᱾ ᱟᱫᱚ ᱥᱟᱶᱛᱟᱨᱮ ᱛᱟᱦᱮᱱ ᱦᱚᱲ ᱠᱚ ᱱᱚᱜᱚᱭ ᱡᱮ ᱢᱤᱫᱴᱟᱝ ᱥᱤᱸᱜᱟᱹᱲ ᱵᱮᱲᱟ ᱫᱩᱲᱩᱵ ᱫᱚ ᱟᱹᱰᱤ ᱢᱟᱨᱟᱝ ᱱᱚᱣᱟ ᱫᱚ ᱟᱵᱚᱣᱟᱜ ᱠᱮᱴᱮᱡ ᱨᱮᱱᱟᱜ ᱢᱤᱫᱴᱟᱝ ᱟᱵᱚ ᱡᱟᱹᱛᱤᱭᱟᱜ ᱠᱮᱴᱮᱡ ᱨᱮᱱᱟᱜ ᱢᱤᱫ ᱴᱟᱝ ᱩᱯᱨᱩᱢ ᱠᱟᱱ ᱛᱟᱦᱮᱫ ᱡᱮ ᱵᱟᱝᱟ ᱱᱩᱠᱩ ᱫᱚ ᱟᱹᱰᱤ ᱡᱩᱢᱤᱫ ᱢᱮᱱᱟᱜ ᱟᱠᱟᱫ ᱠᱚᱣᱟ᱾ ᱡᱟᱸᱦᱟᱱᱟᱜ ᱜᱮ ᱮ ᱥᱤᱧ ᱵᱮᱲᱟ ᱡᱟᱦᱟᱸᱜᱮ, ᱡᱟᱦᱟᱸᱨᱮ, ᱡᱟᱦᱟᱸ ᱪᱤᱠᱟᱹ ᱠᱮᱫ, ᱡᱟᱦᱟᱸ ᱜᱮᱠᱚ ᱠᱟᱹᱢᱤ ᱠᱮᱫ, ᱡᱟᱦᱟᱱᱟᱜ ᱜᱮ ᱦᱩᱭᱩ ᱟᱠᱟᱱ, ᱡᱟᱦᱟᱱᱟᱜ ᱜᱮ ᱯᱟᱨᱚᱢ ᱟᱠᱟᱱ, ᱚᱱᱟ ᱨᱮᱱᱟᱝ ᱠᱚ ᱛᱚᱨᱡᱚᱢᱟᱭᱟ ᱵᱩᱜᱤᱭᱟ ᱠᱟᱱ ᱵᱟᱹᱲᱤᱡ ᱟᱠᱟᱱ ᱡᱟᱦᱟᱸ ᱦᱩᱭᱩᱜ ᱠᱟᱱ, ᱚᱱᱟ ᱵᱩᱜᱤ ᱦᱩᱭᱩᱜᱼᱟ ᱥᱮ ᱵᱟᱹᱲᱤᱡ ᱦᱩᱭᱩᱜᱼᱟ, ᱚᱱᱟ ᱞᱟᱹᱜᱤᱫ ᱛᱮ ᱥᱤᱸᱜᱟᱹᱲ ᱵᱮᱲᱟ ᱠᱚ ᱫᱩᱲᱩᱵ ᱛᱟᱦᱮᱸᱫ᱾ ᱟᱨ ᱫᱩᱲᱩᱵ ᱠᱟᱛᱮᱫ ᱟᱹᱰᱤ ᱪᱮᱦᱨᱟ ᱢᱟᱹᱱ ᱥᱟᱞᱟᱜ ᱜᱮᱠᱚ ᱛᱷᱩᱛᱤ ᱛᱟᱦᱮᱸᱫ᱾ ᱟᱫᱚ ᱱᱤᱛᱚᱜ ᱫᱚ, ᱱᱟᱦᱟᱜ ᱫᱚ ᱱᱚᱝᱠᱟᱼᱼ ᱥᱟᱬᱮᱥᱮᱥᱤᱭᱟᱹ ᱡᱩᱜᱽᱨᱮ ᱱᱤᱛᱚᱜ ᱱᱚᱝᱠᱟ ᱟᱵᱚ ᱦᱚᱲ ᱠᱚᱣᱟᱜ ᱢᱚᱱᱮᱨᱮ ᱟᱹᱨᱩ ᱵᱚᱫᱚᱞᱮᱱᱟ, ᱱᱤᱛᱚᱜ ᱫᱚ ᱥᱤᱸᱜᱟᱹᱲ ᱵᱮᱲᱟ ᱫᱩᱲᱩᱵ ᱦᱚᱸ ᱵᱟᱹᱱᱩᱜ ᱟᱠᱟᱜᱼᱟ, ᱟᱨ ᱚᱱᱠᱟ ᱫᱚ ᱴᱚᱴᱷᱟ ᱴᱚᱴᱷᱟ ᱵᱟᱭ ᱧᱮᱞᱚᱜᱚᱜ ᱠᱟᱱᱟ᱾ ᱦᱚᱲ ᱚᱠᱛᱚ ᱛᱮᱠᱚ ᱠᱷᱟᱴᱚ ᱤᱫᱤᱭᱮᱱᱟ ᱢᱟᱱᱮᱼᱼ ᱮᱸ ᱚᱠᱛᱚ ᱦᱚᱲᱟᱜ ᱵᱟᱹᱪᱩᱜ ᱟᱠᱟᱫᱼᱟ ᱱᱤᱛᱚᱜ ᱚᱠᱚᱭᱟᱜ ᱦᱚᱸ ᱱᱚᱝᱠᱟ, ᱱᱚᱣᱟ ᱟᱠᱚᱣᱟᱜ ᱢᱤᱫᱴᱟᱝ ᱵᱤᱥᱟᱹᱥ ᱦᱮᱡ ᱮᱱᱟ, ᱡᱮ ᱤᱧᱟᱹᱜ ᱫᱚ ᱥᱚᱢᱚᱭ ᱵᱟᱹᱪᱩᱜ ᱠᱟᱫ ᱛᱤᱧᱟᱹ᱾ ᱤᱧᱟᱹᱜ ᱚᱠᱛᱚ ᱵᱟᱹᱪᱩᱜ ᱟᱠᱟᱫ ᱛᱤᱧᱟᱹ ᱛᱚ ᱫᱩᱲᱩᱵ ᱨᱮᱱᱟᱜ, ᱟᱫᱚ ᱢᱮᱱᱠᱷᱟᱱ ᱚᱠ ᱛᱚ ᱫᱚ ᱡᱷᱚᱛᱚ ᱦᱚᱲᱟᱜ ᱜᱮ ᱥᱚᱢᱟᱱ ᱜᱮᱛᱟᱟᱵᱚᱱᱟ, ᱟᱨ ᱥᱚᱢᱟᱱ ᱜᱮᱭᱟ, ᱟᱨ ᱥᱚᱢᱟᱱ ᱜᱮ ᱛᱟᱸᱦᱮᱱᱟ᱾ ᱮᱱᱠᱷᱟᱱ ᱦᱚᱲᱟᱜ ᱢᱚᱱ ᱛᱮᱫ ᱜᱮ ᱵᱟᱹᱱᱩᱜ ᱠᱟᱱ ᱠᱷᱟᱹᱛᱤᱨ ᱛᱮ ᱱᱤᱛᱚᱜ ᱫᱚ ᱚᱱᱟ ᱡᱩᱢᱤᱫ ᱠᱚᱫᱚ ᱵᱟᱭ ᱧᱮᱞᱚᱜᱚᱜ ᱠᱟᱱᱟ ᱟᱨ ᱱᱚᱣᱟ ᱠᱷᱟᱹᱛᱤᱨ ᱛᱮᱜᱮ ᱢᱤᱫᱴᱟᱝ ᱱᱚᱣᱟ ᱫᱚ ᱥᱟᱶᱛᱟ ᱵᱟᱹᱲᱤᱡᱚᱜ ᱨᱮᱱᱟᱜ ᱢᱤᱫ ᱴᱟᱝ ᱪᱤᱛᱟᱹᱨ ᱟᱹᱞᱤᱧ ᱱᱚᱰᱮᱞᱤᱧ ᱧᱮᱞ ᱧᱟᱢᱮᱫᱼᱟ᱾
ᱦᱳᱭ ᱜᱚᱢᱠᱮ ᱟᱹᱰᱤ ᱱᱟᱯᱟᱭ ᱫᱤᱥ ᱦᱩᱫᱤᱥ ᱨᱮᱱ ᱠᱟᱛᱷᱟ ᱜᱮᱵᱤᱱ ᱞᱟᱹᱭ ᱟᱸᱡᱚᱢᱟᱫ ᱞᱤᱧᱟᱹ, ᱡᱮ ᱱᱚᱜ ᱚᱚᱭ ᱟᱵᱚᱨᱮ ᱡᱟᱦᱟᱸ ᱱᱚᱜ ᱚᱚᱭ ᱥᱤᱸᱜᱟᱹᱲ ᱵᱮᱲᱟ ᱡᱟᱦᱟᱸ ᱡᱩᱢᱤᱫ ᱨᱮᱱᱟᱜ ᱠᱟᱛᱷᱟ ᱵᱚᱱ ᱢᱤᱫᱟᱝ ᱜᱚᱲᱚᱢ ᱦᱟᱲᱟᱢ ᱜᱚᱲᱚᱢ ᱵᱩᱲᱦᱤ ᱛᱟᱠᱚ ᱢᱤᱫᱴᱟᱱ ᱫᱩᱲᱩᱵ ᱠᱟᱛᱮᱜ ᱟᱠᱚᱨᱮᱱ ᱜᱤᱫᱽᱨᱟᱹ ᱜᱤᱫᱽᱨᱟᱹ ᱯᱤᱫᱽᱨᱟᱹ ᱥᱟᱶᱛᱮ ᱛᱮ ᱯᱟᱞᱮᱱ ᱯᱚᱝ ᱯᱚᱝᱲᱟ ᱠᱚ ᱜᱚᱲᱚᱢ ᱟᱭᱳ ᱜᱚᱲᱚᱢ ᱜᱚᱲᱚᱢ ᱦᱟᱲᱟᱢ ᱜᱚᱲᱚᱢ ᱵᱩᱲᱦᱤ, ᱥᱮ ᱜᱚᱲᱚᱢ ᱠᱚᱲᱟ ᱜᱚᱲᱚᱢ ᱠᱩᱲᱤ ᱠᱚ ᱛᱟᱦᱮᱱ ᱠᱟᱱ ᱛᱟᱦᱮᱸᱫ ᱱᱜᱼᱚ ᱱᱩᱠᱩ ᱠᱚ ᱞᱟᱹᱭ ᱞᱟᱹᱭ ᱵᱩᱡᱷᱟᱹᱣᱠᱚ ᱠᱟᱱ ᱛᱟᱦᱮᱸᱫ ᱚᱱᱟ ᱥᱟᱶᱛᱮ ᱱᱚᱸᱰᱮ ᱢᱤᱫᱴᱟᱝ ᱥᱤᱠᱱᱟᱹᱛᱟᱱ ᱠᱟᱛᱷᱟ ᱠᱚ ᱞᱟᱹᱭᱟᱠᱚ ᱠᱟᱱ ᱛᱟᱦᱮᱸᱫ, ᱱᱤᱛᱚᱜ ᱟ ᱚᱠᱛᱚ ᱨᱮ ᱵᱚᱱ ᱧᱮᱞᱮᱜᱼᱟ, ᱱᱚᱣᱟ ᱟᱵ ᱵᱚᱱ ᱧᱮᱞᱮᱫᱜᱚᱭ ᱥᱟᱺᱜᱤᱧᱚᱢ ᱦᱚᱲ ᱦᱮᱡ ᱮᱱᱟ᱾ ᱥᱟᱶᱛᱮ ᱟᱵᱚ ᱵᱚᱱ ᱧᱮᱞᱟ ᱡᱟᱦᱟᱸ ᱵᱚᱱ ᱞᱟᱹᱭ ᱫᱟᱲᱮᱭᱟᱜ ᱠᱟᱱᱟ᱾ ᱚᱲᱟᱜ ᱨᱮᱱᱟᱜ ᱢᱤᱫ ᱠᱚᱸᱴ ᱨᱮᱵᱚᱱ ᱫᱚᱦᱚ ᱠᱟᱜ ᱠᱟᱱᱟ, ᱚᱱᱠᱟᱱᱟᱜ ᱧᱮᱧᱮᱞᱟᱜ᱾ ᱚᱱᱟ ᱵᱚᱱ ᱧᱮᱞᱮᱜᱼᱟ᱾ ᱚᱱᱟ ᱠᱚ ᱦᱚᱛᱮ ᱛᱮᱜᱮ ᱟᱵᱚᱣᱟᱜ ᱡᱟᱦᱟᱸ ᱱᱚᱜᱼᱚᱭ ᱜᱷᱟᱨᱚᱸᱧᱡᱽ ᱛᱟᱞᱟ ᱨᱮᱱᱟᱜ ᱡᱟᱦᱟᱸ ᱡᱩᱢᱤᱫ ᱚᱱᱟ ᱡᱩᱢᱤᱫ ᱫᱚ ᱱᱤᱛᱚᱜ ᱫᱚ ᱟ ᱟᱫᱽ ᱪᱟᱞᱟᱜ ᱠᱟᱱ ᱛᱟᱵᱚᱱᱟ᱾
ᱦᱳᱭ, ᱦᱳᱭ, ᱦᱳᱭ᱾
ᱟᱫᱚ ᱦᱳᱭ ᱜᱚᱝᱠᱮ ᱟᱫᱚ ᱟᱨ ᱚᱱᱠᱟ ᱠᱩᱠᱞᱤᱧ ᱫᱚᱦᱚᱭᱟ ᱟᱵᱤᱱ ᱴᱷᱮᱱ ᱜᱮ, ᱛᱮᱥᱟᱨ ᱠᱩᱠᱞᱤ ᱞᱮᱠᱟᱵᱤᱱ ᱫᱚᱦᱚᱭᱟ, ᱡᱮ ᱦᱚᱜᱼ ᱜᱚᱢᱠᱮ ᱟᱵᱚ ᱵᱚᱱ ᱧᱮᱞ ᱠᱟᱜᱼᱟ, ᱡᱮ ᱟᱵᱚ ᱨᱮᱱ ᱦᱟᱯᱲᱟᱢ ᱠᱚᱫᱚ ᱢᱩᱨᱩᱠ ᱠᱚ ᱛᱟᱦᱮᱸ ᱠᱟᱱ ᱨᱮᱦᱚᱸ ᱩᱱᱠᱩ ᱫᱚᱠᱚ ᱵᱟᱲᱟᱭ ᱛᱟᱦᱮᱸᱫ ᱡᱮ, ᱟᱵᱚ ᱫᱚ ᱠᱷᱮᱨᱣᱟ ᱟᱹᱫᱤᱵᱟᱹᱥᱤ ᱠᱟᱱ ᱜᱮᱭᱟᱵᱚᱱ ᱟᱫᱚ᱾ ᱩᱱᱠᱩ ᱫᱚ ᱱᱚᱜ ᱡᱮ ᱱᱚᱜᱼᱚᱭ ᱫᱟᱨᱮ ᱠᱚ ᱠᱚ ᱨᱚᱦᱚᱭ ᱛᱟᱦᱮᱸᱫ ᱟᱹᱛᱩ ᱴᱚᱞᱟ ᱨᱮ ᱥᱮ ᱢᱤᱫᱴᱟᱝ ᱡᱟᱦᱮᱨᱟ ᱜᱟᱹᱲ ᱨᱮᱠᱚ ᱨᱚᱦᱚᱭᱦᱜᱼ ᱛᱟᱦᱮᱫᱼᱟ, ᱡᱟᱦᱮᱨ ᱜᱟᱲ ᱨᱮᱜ ᱚᱭ ᱫᱟᱨᱮ ᱠᱚ ᱨᱚᱦᱚᱭᱱᱟ ᱟᱵᱚᱣᱟᱜ ᱪᱮᱫ ᱡᱚᱥᱛᱚ ᱛᱟᱦᱮᱸ ᱠᱟᱱ ᱛᱟᱠᱚᱣᱟ?
ᱦᱳᱭ ᱱᱚᱣᱟ ᱫᱚ ᱟᱹᱰᱤ ᱢᱟᱨᱟᱝ ᱠᱟᱛᱷᱟ ᱠᱟᱱᱟ᱾ ᱟᱵᱚ ᱟᱹᱫᱤᱵᱟᱹᱥᱤ ᱮᱼᱼ ᱦᱚᱲ, ᱥᱟᱱᱛᱟᱲ, ᱢᱟᱦᱞᱮ, ᱢᱩᱰᱟᱹ, ᱞᱟᱲᱠᱟ, ᱠᱚᱰᱟ, ᱱᱩᱠᱩ ᱫᱚ ᱡᱚᱛᱚ᱾ ᱟᱵᱚ ᱫᱚ ᱟᱹᱫᱤᱵᱟᱹᱥᱤ ᱜᱟᱛᱟᱠ ᱨᱮᱱ ᱦᱚᱲ ᱠᱟᱱᱟᱵᱚᱱ, ᱟᱨᱼᱼ ᱱᱚᱜᱼᱚᱭ ᱡᱮ ᱫᱟ ᱡᱟᱦᱮᱨ ᱜᱟᱲ ᱨᱮ ᱫᱟᱨᱮ ᱨᱚᱦᱚᱭ ᱨᱮᱱᱟᱜ ᱠᱟᱛᱷᱟ ᱵᱮᱤᱱ ᱢᱮᱱ ᱠᱮᱫᱟ, ᱱᱚᱣᱟ ᱫᱚ᱾ ᱟᱹᱰᱤ ᱢᱟᱨᱟᱝ ᱠᱟᱛᱷᱟ ᱠᱟᱱᱟ ᱱᱚᱰᱮ ᱫᱚ ᱢᱮᱱᱟᱜ ᱟᱠᱟᱫᱟ, ᱠᱟᱨᱚᱱ ᱱᱚᱣᱟ ᱡᱩᱫᱤ ᱧᱮᱞᱚᱜᱚᱜᱼᱟ᱾ ᱠᱟᱹᱴᱤᱡ ᱪᱩᱞᱩᱝ ᱢᱟᱲᱟᱝ ᱥᱮᱱ ᱮᱱ ᱨᱮᱱᱟᱜ ᱠᱟᱛᱷᱟ ᱩᱭᱦᱟᱹᱨ ᱜᱟᱱ, ᱩᱭᱦᱟᱹᱨ ᱦᱮᱡ ᱜᱚᱫᱚᱜᱼᱟ, ᱱᱤᱛᱚᱜ ᱩᱭᱦᱟᱹᱨᱚᱜ ᱠᱟᱱᱟ᱾ ᱡᱮ ᱯᱟᱹᱦᱤᱞ ᱥᱚᱛ ᱡᱩᱜᱽ ᱨᱮ ᱡᱚᱠᱷᱚᱱ ᱵᱚᱸᱜᱟ ᱵᱩᱨᱩ ᱠᱚᱣᱟᱜ ᱛᱷᱩᱢ ᱟᱨ ᱟᱸᱫᱮᱛᱮ ᱢᱟᱱᱣᱟ ᱦᱚᱯᱚᱱ ᱡᱚᱠᱷᱚᱱ ᱵᱟᱨᱭᱟ ᱠᱤᱱ ᱡᱟᱱᱟᱢ ᱮᱱᱟ, ᱡᱤᱣᱤ ᱡᱟᱱᱟᱢ ᱦᱮᱡ ᱮᱱᱟ ᱟᱫᱚ ᱩᱱ ᱵᱮᱲᱟ ᱨᱮ ᱱᱩᱠᱤᱱ ᱠᱤᱱ ᱡᱟᱣᱞᱮ ᱠᱟᱣᱞᱮᱜ ᱠᱟᱱᱟ, ᱚᱠᱟᱨᱮᱠᱤᱱ ᱛᱟᱦᱮᱱᱟ᱾ ᱚᱠᱟᱨᱮ ᱠᱤᱱ ᱜᱤᱨᱟᱹᱵᱟᱹᱥᱤᱜᱼᱟ᱾ ᱩᱱᱨᱮ ᱢᱟᱨᱟᱝ ᱵᱩᱨᱩ ᱴᱷᱮᱱ ᱟᱹᱠᱤᱱᱟᱜ ᱱᱮᱦᱚᱨ ᱠᱟᱛᱮᱜ ᱩᱱᱤᱭᱟᱜ ᱫᱤᱥᱟᱹ ᱟᱨ ᱦᱩᱫᱤᱥ ᱛᱮᱜᱮ ᱡᱟᱦᱟᱸ ᱥᱟᱨ ᱟᱨ ᱠᱟᱹᱯᱤ ᱠᱤᱱ ᱧᱟᱢ ᱞᱮᱫ, ᱥᱟᱨᱟᱣᱱᱟ ᱵᱩᱨᱩ ᱞᱟᱛᱟᱨ ᱨᱮ᱾
ᱟᱫᱚ ᱚᱸᱰᱮ ᱠᱷᱚᱱᱟᱜ ᱛᱮᱨᱟᱝ ᱠᱟᱛᱮ ᱡᱟᱦᱟᱸ ᱟᱱᱦᱟᱜ ᱥᱟᱨ ᱧᱩᱨᱩ ᱞᱮᱱᱟ, ᱚᱱᱟ ᱫᱚ ᱢᱤᱫᱴᱟᱝ ᱥᱟᱨᱡᱚᱢ ᱫᱟᱨᱮ ᱵᱩᱴ -ᱛᱩ ᱨᱮ ᱟᱨ ᱚᱱᱟᱜᱮ ᱦᱟᱸᱜ ᱡᱟᱦᱮᱨ ᱜᱟᱲ ᱢᱮᱱᱛᱮ ᱡᱤᱣᱤᱫᱜᱩᱜ ᱜᱟᱲ ᱢᱮᱱᱛᱮ ᱦᱚᱸ ᱟᱹᱠᱤᱱᱮ ᱢᱮᱱ ᱞᱟᱦᱟᱜ ᱠᱤᱱ ᱛᱟᱦᱮᱸᱫ᱾ ᱟᱫᱚ ᱚᱱᱟ ᱟᱵᱚᱨᱮᱱ ᱟᱹᱜᱤᱞ ᱦᱟᱯᱲᱟᱢ ᱠᱚᱠᱚ ᱩᱭᱦᱟᱹᱨ ᱟᱹᱜᱩ ᱟᱠᱟᱫᱟᱼᱟ, ᱥᱟᱵᱟᱜ ᱟᱹᱜᱩ ᱟᱠᱟᱫᱼᱟ ᱠᱚ, ᱡᱟᱦᱟᱸ ᱠᱷᱟᱹᱛᱤᱨ ᱛᱮ ᱩᱱᱠᱩ ᱠᱚ ᱵᱟᱰᱟᱭᱟ ᱡᱮ ᱡᱟᱦᱟᱸᱨᱮ ᱤ ᱡᱟᱦᱮᱨ ᱛᱟᱦᱮᱱᱟ ᱚᱸᱰᱮ ᱫᱚ ᱫᱟᱨᱮ ᱛᱟᱦᱮᱱᱟ᱾ ᱡᱟᱦᱟᱸᱨᱮ ᱫᱟᱨᱮ ᱵᱟᱭ ᱛᱟᱦᱮᱱᱟ ᱚᱸᱰᱮ ᱫᱚ ᱡᱟᱦᱮᱨ ᱫᱚ ᱵᱟᱭ ᱦᱩᱭ ᱫᱟᱲᱮᱭᱟᱜᱼᱟ ᱟᱨ ᱡᱟᱦᱟᱸᱨᱮ ᱜᱟᱲ ᱠᱟᱱᱟ ᱡᱟᱦᱟᱸ ᱫᱚ ᱡᱟᱦᱟᱸ ᱜᱟᱲ ᱛᱟᱦᱮᱱᱟ, ᱚᱱᱟ ᱜᱟᱲ ᱨᱮᱱᱟᱜ ᱵᱮᱲᱦᱟᱭ ᱵᱮᱲᱦᱟᱭ ᱛᱮᱦᱚᱸ ᱫᱟᱨᱮ ᱛᱟᱦᱮᱱᱟ᱾ ᱱᱟᱱᱟ ᱦᱩᱱᱟᱹᱨ ᱫᱟᱨᱮ ᱛᱟᱦᱮᱱᱟ ᱡᱚ ᱵᱤᱞᱤ ᱵᱟᱦᱟ ᱱᱚᱝᱠᱟᱱᱟᱜ ᱛᱟᱦᱮᱱᱟ᱾ ᱟᱫᱚ ᱚᱱᱟ ᱠᱚ ᱩᱭᱦᱟᱹᱨ ᱠᱟᱛᱮᱜ ᱜᱮ ᱮ ᱱᱤᱛᱚᱜ ᱫᱷᱟᱹᱨᱤᱡ ᱦᱚᱸ, ᱚᱱᱟ ᱫᱚᱵᱚ ᱥᱟᱵᱽ ᱫᱚᱦᱚ ᱟᱠᱟᱫ ᱜᱮᱭᱟ᱾ ᱡᱟᱦᱟᱸ ᱠᱷᱟᱹᱛᱤᱨ ᱛᱮ ᱡᱟᱦᱮᱨ ᱜᱟᱲ ᱨᱮᱫᱚ ᱫᱟᱨᱮ ᱠᱚᱫᱚ ᱟᱵᱚ ᱵᱚᱱ ᱨᱚᱦᱚᱭᱮᱫ ᱜᱮᱭᱟ ᱱᱚᱝᱠᱟᱱ ᱞᱟᱹᱠᱛᱤᱭᱟᱱ ᱫᱟᱨᱮ ᱥᱟᱶᱛᱮ ᱥᱟᱨᱡᱚᱢ ᱢᱮᱥᱟ, ᱦᱳᱭ᱾
ᱦᱳᱭ ᱜᱚᱢᱠᱮ, ᱥᱟᱹᱨᱤ ᱜᱮ ᱱᱚᱜᱼᱚᱭ ᱟ ᱵᱟᱚ ᱵᱚᱱ ᱵᱟᱲᱟᱭᱟ, ᱟᱵᱚ ᱫᱚ ᱦᱟᱸᱜ ᱠᱷᱮᱨᱣᱟᱞ ᱟᱹᱫᱤᱵᱟᱹᱥᱤ ᱯᱤᱞᱪᱩ ᱟᱭᱳ ᱯᱤᱞᱪᱩ ᱵᱟᱵᱟ ᱨᱮᱱ ᱦᱚᱱ ᱦᱚᱯᱚᱱ ᱠᱟᱱ ᱜᱮᱭᱟᱵᱚᱱ ᱟᱫᱚ ᱟᱵᱚ ᱨᱮᱫᱚ ᱚᱱᱮ ᱡᱮᱵᱚᱱ ᱞᱟᱹᱭ ᱠᱮᱫᱜ ᱞᱮᱠᱟ, ᱟ ᱯᱤᱞᱪᱩ ᱵᱟᱵᱟ ᱯᱤᱞᱪᱩ ᱟᱭᱳ ᱥᱮ ᱨᱮᱱᱟᱜ ᱡᱟᱦᱟᱸ ᱦᱚᱯᱚᱱ ᱠᱚ ᱛᱟᱦᱮᱸ ᱠᱟᱱᱟ ᱩᱱᱠᱩ ᱥᱟᱱᱟᱢ ᱟᱜ ᱥᱟᱨ ᱵᱤᱨ ᱠᱷᱚᱱ ᱥᱟᱨ ᱠᱚ ᱛᱩᱧ ᱠᱮᱫ ᱥᱟᱨᱡᱚᱢ ᱫᱟᱨᱮ ᱨᱮ ᱥᱟᱨ ᱫᱚ ᱵᱟᱡᱟᱣᱮᱱ ᱚᱱᱟᱛᱮ ᱥᱟᱨᱡᱚᱢ ᱫᱟᱨᱮ ᱨᱮᱱᱟᱜ ᱧᱩᱛᱩᱢ ᱦᱮᱡ ᱮᱱᱟ᱾
ᱦᱳᱭ᱾
ᱥᱟᱹᱨᱤᱜᱮ ᱟᱵᱚ ᱵᱚᱱ ᱧᱮᱞᱮᱫᱼᱟ ᱟᱵᱚ ᱡᱟᱦᱟᱸ ᱛᱤᱱᱟᱹᱜ ᱠᱷᱮᱨᱣᱟ ᱟᱹᱫᱤᱵᱟᱹᱥᱤ ᱟᱹᱛᱩ ᱨᱮᱫᱚ ᱱᱤᱛᱚᱜ ᱵᱚᱱ ᱧᱮᱞᱮᱫᱼᱟ ᱡᱟᱦᱮᱨ ᱜᱟᱲ ᱵᱮᱜᱚᱨ ᱟᱵᱚᱣᱟᱜ ᱫᱚ ᱩᱯᱨᱩᱢ ᱦᱚᱸ ᱵᱟᱭ ᱩᱯᱨᱩᱢᱚᱜᱼᱟ ᱱᱚᱣᱟ ᱫᱷᱟᱹᱨᱛᱤ ᱨᱮ, ᱚᱱᱟ ᱛᱮᱜᱮ ᱟᱵᱚᱣᱟᱜ ᱞᱟᱹᱠᱛᱤ ᱠᱟᱱ ᱛᱟᱵᱚᱱᱟ ᱱᱚᱣᱟ ᱡᱟᱦᱟᱸ ᱛᱤᱱ ᱫᱤᱱ ᱫᱷᱟᱹᱨᱛᱤ ᱨᱮᱵᱚᱱ ᱛᱟᱦᱮᱱᱟ ᱟᱵᱚᱣᱟᱜ ᱫᱚ ᱵᱟᱧᱪᱟᱣ ᱦᱩᱭᱩᱜ ᱛᱟᱵᱚᱱᱟ ᱟᱨ ᱡᱟᱦᱮᱨ ᱫᱟᱨᱮᱜ ᱡᱟᱦᱟᱸ ᱛᱤᱱᱟᱹᱜ ᱡᱟᱦᱮᱨ ᱨᱮᱱᱟᱜ ᱞᱟᱹᱠᱛᱤᱭᱟᱱ ᱫᱟᱨᱮ ᱠᱚ ᱚᱱᱟ ᱠᱚ ᱫᱟᱨᱮ ᱦᱚᱸ ᱟᱵᱚ ᱵᱟᱧᱪᱼᱟ ᱪᱟᱵᱟ ᱦᱩᱭᱩᱜ ᱛᱟᱵᱚᱱᱟ ᱤᱱᱟᱹᱝᱜᱮ ᱟᱵᱚ ᱦᱚᱸᱵᱚᱱ ᱩᱯᱨᱩᱢ ᱫᱟᱲᱮᱭᱟᱜᱼᱟ ᱱᱚᱣᱟ ᱫᱷᱟᱹᱨᱛᱤ ᱨᱮ
ᱦᱳᱭ ᱦᱳᱭ ᱦᱳᱭ᱾
ᱦᱳᱭ ᱜᱚᱢᱠᱮ ᱟᱨᱦᱚᱸ ᱱᱚᱜᱚᱭ ᱞᱟᱹᱭ ᱥᱟᱱᱟᱭᱮᱫ ᱞᱤᱧᱟ ᱡᱮ ᱮᱸ, ᱟᱵᱚᱣᱟᱜ ᱥᱟᱶᱛᱟ ᱨᱮ ᱡᱟᱦᱟᱸ ᱱᱚᱜ ᱚᱭ ᱮᱱᱮᱡ ᱥᱮᱨᱮᱧ ᱠᱚ ᱦᱟᱹᱴᱤᱧ ᱟᱠᱟᱫ ᱫᱚ ᱢᱤᱢᱤᱫᱴᱟᱝ ᱴᱚᱴᱟ ᱮᱱᱮᱡ ᱥᱤ ᱥᱮᱨᱮᱧ ᱨᱮᱱᱟᱜ ᱦᱚᱸ ᱵᱷᱟᱜ ᱢᱮᱱᱟᱜ ᱟᱠᱟᱟᱜ ᱡᱮᱢᱚᱱ ᱱᱚᱣᱟᱵᱚ ᱞᱟᱹᱭ ᱟ ᱟᱵᱚ ᱵᱟᱯᱞᱟ ᱨᱮ, ᱫᱚ ᱫᱚᱝ ᱮᱱᱮᱡ ᱡᱟᱦᱟᱸ ᱞᱮᱠᱟ ᱵᱚᱱ ᱞᱟᱹᱭᱟ ᱱᱤᱛᱚᱜ ᱠᱟᱹᱢᱤ ᱚᱠᱛᱚ ᱨᱮᱫᱚ ᱞᱟᱜᱽᱬᱮ ᱮᱱᱮᱡ, ᱟᱫᱚ ᱦᱚᱜᱼᱚᱭ ᱡᱮ ᱦᱚᱜᱼᱚᱭ ᱫᱚᱝ ᱮᱱᱮᱡ ᱨᱮᱱᱟᱜ ᱫᱚ ᱚᱠᱟ ᱚᱠᱟ ᱛᱤᱱᱟᱹᱝ ᱚᱠᱟ ᱞᱮᱠᱟ ᱵᱤᱱ ᱵᱟᱲᱟᱭᱟᱢᱟᱥᱮ ᱞᱟᱹᱭ ᱵᱤᱱ᱾
ᱦᱳᱭ ᱟᱫᱚ, ᱱᱚᱣᱟ ᱫᱚ ᱫᱚᱝ ᱫᱚ ᱵᱟᱯᱞᱟ ᱨᱮᱜᱮ ᱵᱚ ᱮᱱᱮᱡᱟ ᱟᱨ ᱱᱚᱣᱟ ᱠᱚᱨᱮᱱᱟᱜ ᱦᱚᱸ, ᱟᱸ ᱢᱟᱱᱮ ᱟᱹᱰᱤ ᱜᱚᱴᱮᱡ ᱜᱚᱴᱮᱡ ᱜᱚᱴᱟᱱ ᱜᱚᱴᱟᱱ ᱟᱸ ᱦᱟᱹᱴ ᱦᱟᱹᱴᱤᱧ ᱠᱚ ᱢᱮᱱᱟᱜ ᱠᱟᱜᱼᱟ ᱟᱫᱚ ᱩᱱᱟᱹᱜ ᱫᱚ ᱡᱟᱹᱥᱛᱤ, ᱦᱟᱸᱜ ᱟᱸ ᱵᱟᱞᱤᱧ ᱟᱹᱞᱤᱧ ᱦᱚᱸ ᱵᱟᱹᱞᱤᱧ ᱛᱷᱤᱛ ᱜᱚᱫᱮᱜ ᱨᱮᱦᱚᱸ ᱛᱚᱵᱮ ᱱᱤᱭᱟᱹᱞᱤᱧ ᱩᱭᱦᱟᱹᱨᱟ ᱡᱮ ᱢᱤᱫᱴᱟᱝ ᱜᱷᱟᱨᱚᱸᱡᱽ ᱦᱟᱸᱜ ᱡᱚᱠᱷᱚᱱ ᱟᱸ ᱢᱟᱨᱟᱝ ᱵᱩᱨᱩ ᱣᱟᱜ ᱛᱷᱩᱢ ᱛᱮ ᱡᱚᱠᱷᱚᱱ ᱟᱸ ᱛᱤᱨᱤ-ᱡᱩᱨᱤ ᱥᱤ ᱥᱤᱵᱤᱞ ᱥᱟᱹᱜᱟᱹᱭ ᱛᱚᱯᱚᱞᱚᱜ ᱠᱟᱱᱟ, ᱟᱸ ᱢᱟᱨᱟᱝ ᱵᱩᱨᱩ ᱡᱟᱦᱮᱨ ᱟᱭᱳ ᱵᱚᱱ ᱛᱤᱸᱜᱩᱭᱮᱫ ᱠᱤᱱᱟ, ᱟᱫᱚ ᱚᱱᱮ ᱡᱮ ᱛᱮᱦᱮᱧ ᱟᱸ ᱢᱤᱫᱴᱟᱝ ᱟᱢ ᱟ ᱱᱤᱨᱞᱟᱹ ᱟᱸ ᱠᱩᱲᱤ ᱜᱤᱫᱽᱨᱟᱹ ᱟᱨ ᱢᱤᱫᱴᱟᱝ ᱱᱤᱨᱞᱟᱹ ᱠᱚᱲᱟ ᱜᱤᱫᱽᱨᱟᱹ ᱵᱚᱱ ᱟᱸ ᱥᱟᱯᱟᱵ